ᱦᱮᱞᱚ᱾
ᱦᱟ. ᱞᱚ᱾
ᱦᱟᱸ ᱡᱚᱦᱟᱨ ᱜᱮ ᱜᱚᱝᱠᱮ᱾
ᱦᱮᱸ ᱡᱚᱦᱟᱨ ᱡᱚᱦᱟᱨ᱾
ᱪᱮᱫ ᱪᱤᱠᱟᱭ ᱫᱟᱢ?
ᱪᱤᱠᱟᱹ ᱦᱚᱸ ᱵᱟᱝᱜᱮ ᱜᱚᱝᱠᱮ ᱟᱯᱟᱛᱚ ᱱᱤᱛᱚᱜ ᱫᱚ ᱚᱲᱟᱜ ᱠᱚᱨᱮᱜ ᱜᱮ᱾
ᱚᱲᱟᱜ ᱠᱚᱨᱮ ᱜᱮ, ᱟᱨ ᱫᱟᱜ ᱠᱚ ᱪᱮᱫ ᱞᱮᱠᱟ?
ᱫᱟᱜ ᱠᱚᱫᱚ ᱢᱚᱴᱟᱢᱩᱴᱤ ᱦᱟᱞᱠᱟ ᱫᱷᱟᱨᱟ ᱜᱮ᱾ ᱡᱚ ᱵᱟᱲᱟᱜ ᱠᱟᱱᱟ ᱦᱚᱸ᱾
ᱟᱯᱷᱚᱨ ᱵᱟᱲᱟ ᱠᱚ ᱦᱩᱭᱱᱟ ᱥᱮ ᱵᱟ?
ᱦᱟᱸ
ᱟᱯᱷᱚᱨ ᱵᱟᱲᱟ ᱠᱩ ᱦᱩᱭᱱᱟ ᱥᱮ ᱵᱟᱝ?
ᱦᱟ. ᱞᱚ᱾
ᱦᱩᱲᱩ ᱮᱨ ᱠᱚ ᱦᱩᱭ ᱱᱟ ᱥᱮ ᱵᱟᱝ?
ᱦᱚᱸ ᱦᱩᱭ ᱠᱟᱱᱟ ᱦᱩᱭ ᱠᱟᱱᱟ᱾
ᱦᱚᱭ ᱦᱚᱭ᱾
ᱦᱚᱸ ᱠᱤᱪᱷᱩ ᱦᱩᱭ ᱟᱠᱟᱱᱟ ᱟᱨ, ᱠᱤᱪᱷᱩ ᱫᱚ ᱱᱟᱦᱟᱜ ᱵᱟᱹᱠᱤ ᱫᱚᱦᱚ ᱦᱩᱭ ᱟᱠᱟᱱᱟ᱾ ᱚᱱᱟ ᱫᱚ ᱠᱤᱪᱷᱩ ᱫᱤᱱ ᱯᱚᱨᱮᱛᱮ ᱱᱟᱦᱱᱟᱜ ᱡᱟᱦᱟᱸ ᱠᱚ ᱞᱟᱦᱟ ᱨᱮᱭᱟᱜ ᱢᱮᱱᱟᱜᱼᱟ, ᱚᱱᱟ ᱠᱚᱫᱚ ᱵᱚᱥᱳ ᱮᱨ ᱦᱩᱭ ᱟᱠᱟᱱ ᱜᱮᱭᱟ, ᱟᱨ ᱡᱟᱦᱟᱸ ᱯᱚᱨᱮ ᱨᱮᱱᱟᱜ ᱢᱮᱱᱟᱜᱼᱟ ᱚᱱᱟ ᱫᱚ
ᱦᱮᱸᱻ ᱩᱞ ᱠᱚ ᱵᱤᱞᱤᱜ ᱠᱟᱱᱟ ᱥᱮ ᱵᱟᱝ ᱪᱟᱵᱟ ᱵᱟᱲᱟᱭ ᱱᱟ ᱥᱮ ᱵᱟᱝ ᱩᱞᱠᱩ?
ᱦᱩᱞ ᱠᱚᱫᱚ ᱩᱱᱟᱹᱜ ᱮᱠᱴᱟ ᱱᱮᱥ ᱫᱚ ᱟᱞᱮ ᱫᱤᱥᱚᱢ ᱨᱮᱫᱚ ᱩᱱᱟᱹᱜ ᱮᱠᱴᱟ ᱫᱚ ᱱᱟᱦᱟᱜ ᱵᱟᱝ ᱡᱚ ᱞᱮᱱᱟ ᱾ ᱛᱚᱵᱮ ᱡᱟᱦᱟᱸ ᱛᱤᱱᱟᱹᱜ ᱢᱮᱱᱟᱜ ᱫᱚ ᱢᱮᱱᱟᱜ ᱜᱮᱭᱟ, ᱡᱟᱦᱟᱸ ᱛᱤᱱᱟᱹᱜ ᱢᱟᱱᱮ ᱡᱚ ᱞᱮᱱᱟ ᱥᱮ ᱵᱤᱞᱤ ᱞᱮᱱᱟ, ᱚᱱᱟ ᱠᱚᱫᱚ ᱢᱚᱴᱟᱢᱩᱴᱤ ᱪᱟᱵᱟ ᱫᱷᱟᱨᱟ ᱟᱠᱟᱱᱟ ᱟᱨ ᱪᱮᱫ,
ᱦᱳᱭ ᱫᱟᱜ ᱠᱚ ᱦᱤᱡᱩᱜ ᱠᱟᱱᱟ ᱛᱚ ᱟᱫᱚ, ᱧᱩᱨᱦᱚᱸ ᱧᱩᱨᱩᱜ ᱠᱟᱱᱟ ᱯᱩᱨᱟᱹ, ᱦᱩ
ᱦᱳᱭ ᱟᱨ ᱟᱵᱚ ᱡᱟᱦᱟ ᱛᱤᱱᱟᱹᱜ ᱵᱟᱲᱟᱭ ᱢᱮᱱᱟᱜᱼᱟ ᱾ ᱚᱱᱟ ᱠᱚ ᱥᱚᱢᱚᱱᱫᱷᱮ ᱡᱟᱦᱟᱸ ᱛᱤᱱᱟᱹᱜ ᱱᱚᱝᱠᱟ ᱦᱚᱭ ᱫᱟᱜ ᱨᱤᱢᱤᱞ ᱵᱟᱲᱟ ᱞᱮᱠᱷᱟᱱ ᱡᱟᱹᱥᱛᱤ ᱟᱨᱚ,
ᱦᱮᱸ ᱵᱤᱞᱤᱜᱼᱟ ᱡᱟᱹᱥᱛᱤ ᱜᱮ ᱡᱚᱞᱫᱤ ᱟᱨ ᱚᱱᱟ ᱫᱟᱜ ᱧᱟᱢ ᱞᱮᱠᱷᱟᱡ,
ᱦᱮᱸ
ᱟᱨ ᱵᱤᱞᱤ ᱞᱮᱱᱠᱟᱡ ᱦᱟᱱᱮ ᱧᱩᱨᱩᱜᱼᱟ, ᱦᱚᱭ ᱦᱮᱡ ᱞᱮᱱᱠᱷᱟᱡ
ᱦᱮᱸ ᱦᱮᱸ
ᱟᱸ ᱛᱚ ᱚᱲᱟᱜ ᱨᱮᱜᱮ ᱱᱤᱛ ᱫᱚ ᱥᱮ ᱡᱟᱦᱟ ᱥᱮᱡ ᱵᱟᱨᱦᱮ ᱨᱮ ᱢᱮᱱᱟᱢᱟ ᱾
ᱵᱟᱦᱨᱮ ᱨᱮᱜᱮ ᱱᱚᱛᱮ ᱵᱟᱹᱭᱦᱟᱹᱲ ᱥᱮᱫ ᱚᱱᱟ ᱠᱷᱮᱛ ᱠᱷᱮᱛ ᱠᱷᱟᱱ ᱨᱮ ᱠᱟᱹᱴᱤᱡ
ᱠᱟᱰᱟ ᱠᱚ ᱜᱩᱯᱤ ᱵᱟᱲᱟ ᱦᱩᱭᱩᱜ ᱠᱟᱱᱟ ᱾
ᱦᱳᱭ
ᱦᱮᱸ ᱮᱢᱱᱤ ᱛᱮᱜᱮ ᱛᱚ ᱱᱤᱛᱚᱜ ᱫᱚ ᱟᱵᱚ ᱥᱟᱱᱛᱟᱲ ᱦᱚᱯᱚᱱ ᱫᱚ ᱩᱱᱟᱹᱜ ᱴᱟ ᱢᱟᱱᱮ ᱥᱩᱡᱳᱜᱽ ᱥᱩᱵᱤᱫᱷᱟ ᱦᱚᱸ ᱩᱱᱟᱹᱜ ᱮᱴᱟ ᱟᱵᱚ ᱟᱵᱚ ᱦᱚᱸ ᱩᱱᱟᱹᱜᱴᱟ ᱠᱮᱭᱟᱨ ᱠᱚᱦᱚᱸ ᱵᱟᱹᱱᱩᱜ ᱛᱟᱵᱚᱱᱟ, ᱟᱨ
ᱵᱟᱹᱱᱩᱜᱼᱟ, ᱚᱱᱠᱟ ᱤᱱᱟᱹᱜ ᱥᱮᱫ
ᱟᱨ ᱟᱵᱚ ᱦᱚᱸ ᱠᱟᱹᱴᱤᱡ ᱪᱮᱛᱟᱱ ᱢᱚᱦᱚᱞ ᱪᱟᱞᱟᱜ ᱨᱮᱱᱟᱜ ᱚᱱᱮ ᱦᱳᱭᱛᱳ ᱟᱵᱚᱣᱟᱜ ᱢᱚᱱᱮ ᱫᱚ ᱢᱟᱱᱮ ᱟᱵᱚᱣᱟᱜ ᱡᱚᱛᱚᱮ ᱴᱷᱤᱠ ᱜᱮᱛᱟᱵᱚᱱᱟ ᱛᱚᱵᱮ ᱟᱵᱚᱣᱟᱜ ᱢᱚᱱᱮ ᱠᱟᱹᱴᱤᱡ ᱠᱚᱢᱡᱩᱨᱤ ᱜᱮᱛᱟᱵᱚᱱᱟ ᱾
ᱢᱚᱱᱮ ᱵᱟᱵᱚᱱ ᱢᱚᱱᱮᱭᱟ ᱥᱮᱨᱚᱠᱚᱢ ᱚᱱᱠᱟ ᱵᱟᱠᱟ ᱢᱚᱱᱮ ᱞᱮᱠᱷᱟᱡ ᱫᱚ ᱟᱵᱚ ᱦᱚᱸᱵᱚᱱ ᱪᱟᱞᱟᱣ ᱵᱟᱲᱟᱭ ᱪᱟᱞᱟᱣ ᱪᱟᱞᱟᱣ ᱫᱟᱲᱮᱜ ᱜᱮᱭᱟ ᱟᱵᱚ ᱦᱚᱸ ᱾ ᱟᱫᱚ ᱢᱚᱱᱮ ᱠᱮᱴᱮᱡ ᱵᱟᱝ ᱠᱮᱴᱮᱜᱚᱜ ᱛᱟᱦᱮᱱ ᱛᱮ ᱟᱫᱚ ᱚᱱᱟ ᱤᱠᱷᱟᱹᱛᱮ ᱟᱵᱚ ᱫᱚ ᱛᱟᱭᱱᱚᱢ ᱥᱮᱫ ᱜᱮ ᱢᱮᱱᱟᱜ ᱵᱚᱱᱟ
ᱦᱮᱸ
ᱟᱫᱚ ᱱᱤᱛ ᱢᱟ ᱟᱫᱚ ᱪᱟᱥ ᱵᱟᱥ ᱛᱚ ᱟᱫᱚ ᱫᱟᱜ ᱥᱤᱡᱮᱱ ᱱᱤᱛ ᱫᱚ ᱢᱟᱹᱭᱦᱟᱹᱲ ᱠᱚᱨᱮ ᱜᱮ ᱛᱟᱦᱮᱸ ᱦᱩᱭᱩᱜᱼᱟ ᱾
ᱦᱮᱸ ᱛᱟᱪᱷᱟᱲᱟ ᱟᱵᱚ ᱥᱟᱱᱛᱟᱲ ᱫᱚ ᱚᱱᱟ ᱜᱮᱛᱟᱵᱚᱱ ᱛᱚ ᱟᱥᱚᱞ ᱢᱟᱱᱮ ᱟᱥᱚᱞ ᱴᱟᱨᱜᱮᱴ ᱟᱨ ᱪᱮᱫ ᱢᱟᱱᱮ ᱡᱟ ᱨᱟᱠᱟᱵ ᱦᱩᱭ ᱟᱠᱟᱱ ᱩᱱ ᱠᱷᱚᱱᱟᱜ ᱡᱮ ᱟᱵᱚᱣᱟᱜ ᱴᱟᱨᱜᱮᱴ ᱫᱚ ᱱᱤᱛᱚᱜ ᱫᱚ ᱱᱤᱭᱟᱹ ᱨᱮᱜᱮ ᱾ ᱛᱟᱵᱚᱱ ᱟᱨ ᱪᱮᱫ, ᱠᱟᱹᱢᱤ ᱛᱟᱵᱚᱱ,
ᱦᱳᱭ
ᱟᱹᱰᱤ ᱩᱛᱟᱹᱨᱮ ᱫᱟᱜ ᱠᱮᱫᱟ ᱱᱚᱛᱮ ᱫᱚ ᱦᱚᱞᱟ ᱜᱟᱱ ᱦᱩᱭᱱᱟ ᱯᱩᱨᱟᱹ ᱵᱤᱡᱽᱞᱤ ᱟᱛᱮ,
ᱴᱷᱤᱠ ᱴᱷᱤᱠ ᱟᱞᱮ ᱥᱮᱱ ᱫᱚ ᱩᱱᱟᱹᱜ ᱮᱠᱴᱟ ᱫᱚ ᱵᱟᱭ ᱫᱟᱜ ᱟᱠᱟᱜᱼᱟ, ᱢᱳᱴᱟᱢᱩᱴᱤ ᱦᱟᱞᱠᱟ ᱫᱷᱟᱨᱟ ᱜᱮ ᱧᱩᱨᱦᱟᱹᱣ ᱟᱠᱟᱱᱟ ᱾
ᱦᱳᱭ
ᱛᱟᱦᱚᱞᱮ ᱜᱚᱝᱠᱮ ᱟᱯᱮᱥᱮᱱ ᱫᱚ ᱪᱟᱥ ᱠᱚᱫᱚ ᱛᱤᱱᱟᱹᱜ ᱥᱟᱺᱜᱤᱧ ᱢᱟᱲᱟᱝ ᱵᱟᱲᱟ
ᱪᱟᱥ ᱠᱚᱫᱚ ᱱᱚᱜᱼᱚᱭ ᱠᱟᱹᱴᱤᱡ ᱠᱟᱹᱴᱤᱡ ᱟᱹᱣᱨᱤ ᱦᱩᱭᱩᱜᱼᱟ ᱱᱚᱜᱼᱚᱭ ᱦᱟᱸᱜ ᱮᱦᱚᱵ ᱦᱩᱭᱩᱜ ᱠᱟᱱᱟ
ᱮᱻ ᱢᱟᱱᱮ ᱨᱚᱦᱚᱭ ᱥᱮ ᱪᱟᱨᱟ ᱜᱤᱰᱤ
ᱦᱮᱸ ᱦᱮᱸ
ᱚᱻ ᱟᱞᱮ ᱥᱮᱱ ᱫᱚ ᱜᱚᱝᱠᱮ ᱢᱳᱴᱟᱢᱩᱴᱤ ᱞᱟᱦᱟ ᱧᱚᱜ ᱜᱮ ᱱᱷᱟᱜ ᱞᱮ ᱛᱚᱞᱟ ᱜᱚᱫ ᱟᱠᱟᱜᱼᱟ ᱛᱚ
ᱟᱪᱪᱷᱟ ᱟᱪᱪᱷᱟ
ᱦᱮᱸ ᱟᱫᱚ ᱚᱱᱟᱜᱮ ᱠᱟᱹᱴᱤᱡ ᱛᱚᱞᱟ ᱠᱚ ᱦᱟᱨᱟ ᱵᱟᱲᱟᱣᱟᱠᱟᱱᱟ ᱮᱨᱯᱚᱨ ᱡᱟᱦᱟᱸ ᱠᱚ ᱠᱷᱮᱛ ᱢᱟᱱᱮ ᱵᱟᱹᱫ ᱠᱚᱨᱮ ᱛᱚ ᱟᱨ ᱫᱟᱜ ᱛᱚ ᱵᱟᱭ ᱛᱟᱦᱮᱱᱟ ᱡᱟᱦᱟᱸ ᱞᱟᱹᱴᱩ ᱵᱟᱹᱭᱦᱟᱹᱲ ᱡᱟᱦᱟᱸ ᱡᱷᱟᱨᱱᱟ ᱫᱟᱜ ᱞᱤᱸᱜᱤᱱ ᱚᱱᱟ ᱯᱟᱥᱴᱟ ᱫᱚ ᱢᱟᱱᱮ ᱢᱳᱴᱟᱢᱩᱴᱤ ᱱᱷᱟᱜ ᱥᱤ ᱵᱟᱨᱯᱮ ᱫᱷᱟᱣ ᱥᱤ ᱥᱮ ᱥᱮᱫᱟᱭ ᱦᱚᱲ ᱡᱟᱦᱟᱸ ᱠᱚ ᱧᱩᱛᱩᱢ ᱟᱠᱟᱫ ᱡᱟᱵᱚᱴ
ᱦᱳᱭᱻ
ᱦᱮᱸ ᱚᱱᱮ ᱚᱱᱠᱟ ᱟᱨ ᱪᱮᱫ ᱡᱟᱵᱚᱴ ᱫᱚᱦᱚ ᱦᱩᱭ ᱟᱠᱟᱱᱟ ᱟᱨ ᱪᱮᱫ
ᱟᱫᱚ ᱞᱟᱦᱟ ᱜᱮ ᱟᱯᱮ ᱫᱚ ᱞᱟᱦᱟ ᱧᱚᱜ ᱜᱮᱯᱮ ᱟᱯᱮ ᱫᱚ
ᱦᱮᱸ ᱦᱮᱸ
ᱦᱩᱸ ᱟᱞᱮ ᱫᱚ ᱮᱠᱷᱚᱱ ᱫᱚ ᱞᱟᱜᱟᱜᱼᱟ ᱫᱚᱥ ᱫᱤᱱ ᱯᱚᱱᱨᱚ ᱫᱤᱱ ᱞᱟᱜᱟᱜᱼᱟ ᱫᱟᱜ ᱫᱚ ᱫᱟᱜ ᱮ ᱠᱟᱱ ᱜᱮᱭᱟ ᱟᱫᱚ ᱛᱚᱞᱟ ᱠᱚᱜᱮ ᱚᱱᱟ ᱟᱹᱣᱨᱤ ᱦᱟᱨᱟ ᱢᱚᱸᱡᱽ ᱛᱮ ᱟᱫᱚ ᱦᱩᱭᱩᱜᱼᱟ ᱤᱱᱟᱹ ᱛᱮᱜᱮ
ᱴᱷᱤᱠ
ᱦᱚᱭ
ᱟᱪᱪᱷᱟ ᱜᱚᱝᱠᱮ ᱢᱟᱱᱮ ᱟᱵᱮᱱ ᱱᱚᱣᱟ ᱢᱤᱫᱴᱤᱡ ᱟᱵᱮᱱ ᱴᱷᱮᱱ ᱢᱤᱫᱴᱤᱡ ᱠᱩᱠᱞᱤᱧ ᱫᱚᱦᱚᱭᱟ ᱢᱟᱱᱮ ᱟᱵᱚ ᱱᱚᱣᱟ ᱡᱮ ᱢᱟᱱᱮ ᱱᱚᱣᱟ ᱛᱚᱞᱟ ᱥᱮ ᱛᱚᱞᱟ ᱥᱮ ᱦᱳᱲᱳ ᱟᱨ ᱪᱮᱫ ᱢᱟᱱᱮ ᱚᱠᱟᱮᱠᱟ ᱵᱷᱟᱵᱽ ᱛᱮ ᱟᱵᱚ ᱵᱚᱱ ᱪᱟᱥ ᱞᱮᱠᱷᱟᱱ ᱢᱟᱱᱮ ᱱᱟᱯᱟᱭ ᱦᱩᱭᱩᱜ ᱛᱟᱵᱚᱱᱟ ᱟᱨ ᱪᱮᱫ
ᱳᱭᱻ ᱤᱱᱟᱹᱜ ᱫᱚ ᱵᱟᱹᱱᱩᱜᱼᱟ ᱚᱱᱟ ᱟᱹᱞᱤᱧᱟᱜ ᱡᱟᱱᱠᱟᱨᱤ ᱫᱚ
ᱚᱱᱟ ᱦᱚᱸ ᱚᱵᱚᱥᱥᱳᱭ ᱴᱷᱤᱠ ᱜᱮᱵᱮᱱ ᱞᱟᱹᱭᱮᱫᱼᱟ
ᱦᱮᱸ ᱤᱱᱟᱹᱜ ᱫᱚ ᱵᱟᱹᱱᱩᱜ ᱟ ᱵᱚᱞᱮᱧ ᱚᱱᱠᱟ ᱫᱚ ᱪᱟᱥ ᱟᱹᱜᱩ ᱫᱚ ᱪᱟᱥ ᱜᱮ ᱟᱫᱚ
ᱦᱮᱸ ᱡᱟᱜᱽ ᱜᱮ ᱢᱟᱱᱮ ᱜᱚᱲᱚ ᱵᱟᱲᱟ ᱫᱚ ᱟᱨ ᱪᱮᱫ ᱡᱟᱹᱱᱤᱡ ᱵᱮᱱ
ᱦᱮᱸᱻ
ᱫᱚ ᱱᱷᱟᱜ ᱵᱮᱱ ᱜᱟᱱᱚᱜ ᱜᱮᱭᱟ ᱡᱟᱹᱱᱤᱡ ᱟᱹᱞᱤᱧᱟᱜ ᱢᱚᱱᱮ ᱞᱟᱹᱭ ᱚᱪᱚᱭᱮᱫᱟᱭ ᱦᱮᱸ ᱟᱨ ᱱᱮᱛᱟᱨ ᱢᱟ ᱚᱱᱮ ᱥᱟᱨ ᱪᱟᱯᱟᱱ ᱠᱚᱨᱮᱱᱟᱜ ᱫᱟᱢ ᱦᱚᱸ ᱟᱹᱰᱤ ᱡᱟᱹᱥᱛᱤ
ᱟᱹᱰᱤ ᱡᱟᱹᱥᱛᱤ
ᱟᱵᱚ ᱥᱟᱱᱛᱟᱲ ᱦᱚᱯᱚᱱ ᱟᱵᱚ ᱥᱟᱱᱛᱟᱲ ᱦᱚᱯᱚᱱ ᱫᱚ ᱠᱟᱹᱴᱤᱡ ᱚᱥᱚᱢᱵᱷᱚᱵᱚᱵᱽ ᱠᱟᱱᱟ
ᱟᱥᱚᱢᱵᱷᱚᱵ ᱜᱮ ᱫᱟᱢ ᱵᱮᱥᱤᱜ ᱠᱟᱱᱟ ᱛᱚ ᱟᱨ ᱱᱚᱜᱼᱚᱭ ᱟᱵᱚ
ᱦᱮᱸ
ᱵᱟᱵᱚᱱ ᱤᱭᱟᱹ ᱫᱟᱲᱮᱜ ᱠᱟᱱᱟ ᱛᱟᱣ ᱦᱚᱸᱛᱟᱣ ᱞᱟᱹᱜᱤᱫ ᱦᱚᱸ ᱡᱚᱛᱚᱣᱟᱜ ᱜᱮ ᱫᱟᱢ ᱜᱮ ᱫᱚᱢᱮ ᱟᱹᱰᱤ ᱵᱮᱥᱤ
ᱦᱮᱸ ᱟᱨ ᱟᱵᱚ ᱥᱟᱱᱛᱟᱲ ᱫᱚ ᱢᱟᱱᱮ
ᱯᱚᱨᱮ ᱯᱚᱨᱮᱛᱮ ᱵᱟᱭ ᱫᱟᱜᱽ ᱞᱮᱠᱷᱟᱱ ᱦᱟᱱᱮ ᱜᱚᱡᱚᱜ ᱠᱟᱱᱟ ᱟᱯᱷᱚᱨ ᱠᱚᱦᱚᱸ
ᱦᱮᱸ ᱦᱮᱸ
ᱢᱩᱥᱠᱤᱞ
ᱦᱮᱸ
ᱟᱨ ᱥᱚᱢᱚᱭ ᱢᱟᱱᱮ ᱵᱮᱥᱚᱢᱚᱭ ᱨᱮ ᱫᱟᱜ ᱦᱚᱸ ᱫᱟᱜ ᱦᱚᱸ ᱦᱤᱡᱩᱜᱼᱟ ᱢᱟᱱᱮ ᱡᱚᱠᱷᱚᱱ ᱡᱚᱠᱷᱚᱱ ᱫᱚᱨᱠᱟᱨ ᱩᱱ ᱜᱷᱟᱹᱲᱤᱡ ᱢᱟ ᱵᱟᱭ ᱫᱟᱜᱟ ᱚᱱᱮ ᱟᱨ ᱥᱤᱛᱩᱝᱟ ᱟᱫᱚ ᱱᱟᱜ ᱵᱟᱹᱲᱤᱡ ᱢᱟᱱᱮ ᱵᱚᱨᱵᱟᱫᱽ
ᱦᱮᱸ ᱦᱮᱸ
ᱩᱱᱜ ᱛᱷᱚᱲᱟ ᱢᱩᱥᱠᱤᱞ ᱟᱹᱭᱠᱟᱹᱜᱼᱟ
ᱛᱚᱵᱮ ᱜᱚᱝᱠᱮ ᱟᱵᱚ ᱫᱚ ᱟᱵᱚ ᱥᱟᱱᱛᱟᱲ ᱦᱚᱯᱚᱱ ᱫᱚ ᱢᱟᱱᱮ ᱠᱷᱟᱴᱟᱣ ᱫᱚᱵᱚᱱ ᱠᱷᱟᱴᱟᱜᱼᱟ ᱢᱟᱱᱮ ᱠᱷᱟᱴᱟᱣ ᱨᱮᱱᱟᱜ ᱢᱟᱱᱮ ᱟᱵᱚᱣᱟᱜ ᱢᱟᱱᱮ ᱠᱷᱟᱴᱟᱣ ᱨᱮᱱᱟᱜ ᱚᱱᱟ ᱯᱷᱟᱭᱫᱟ ᱵᱟᱹᱱᱩᱜ ᱛᱟᱵᱚᱱᱟ ᱾
ᱯᱷᱟᱭᱫᱟ ᱦᱳᱭ ᱚᱱᱟ ᱾
ᱦᱮᱸ, ᱦᱳᱭ ᱾ ᱮᱭ ᱠᱟᱨᱚᱱ ᱛᱮ ᱟᱹᱞᱤᱧ ᱱᱚᱣᱟ ᱞᱤᱧ ᱢᱮᱱ ᱦᱚᱪᱚᱭᱮᱫᱟ, ᱢᱟᱱᱮ
ᱦᱮᱸ ᱾
ᱱᱚᱜᱼᱚᱭ ᱡᱮ ᱱᱩᱱᱟᱹᱜ ᱟᱵᱚ ᱠᱚᱥᱴᱚ ᱠᱟᱛᱮᱫ ᱱᱩᱱᱟᱹᱜ ᱫᱤᱱ ᱟᱵᱚ ᱠᱟᱰᱟ ᱥᱮ ᱰᱟᱝᱨᱤ ᱛᱮ ᱠᱷᱟᱴᱟᱣ ᱠᱟᱛᱮᱫ, ᱥᱤ ᱠᱟᱛᱮᱫ, ᱟᱵᱚ ᱱᱚᱜᱼᱚᱭ ᱛᱚᱞᱟ ᱠᱚᱵᱚᱱ ᱪᱟᱨᱟ ᱠᱮᱫᱟ ᱥᱮ ᱱᱤᱛᱚᱜ ᱟᱵᱚ ᱱᱚᱜᱼᱚᱭ ᱥᱤᱭ ᱮ ᱟᱵᱚᱱ ᱪᱚᱞᱚ ᱦᱮᱸ ᱦᱮᱸ ᱪᱚᱞᱚ ᱟᱨᱚ ᱟᱵᱚ ᱟᱵᱚ ᱢᱟᱱᱮ ᱥᱟᱨ ᱠᱤᱨᱤᱧ ᱯᱚᱭᱥᱟ ᱠᱚᱦᱚᱸ ᱢᱟᱱᱮ ᱵᱚᱱ ᱡᱚᱜᱟᱲ ᱠᱟᱛᱮᱜ ᱵᱚᱱ ᱮᱢᱟᱦᱟᱜ ᱠᱟᱱ ᱜᱮᱭᱟ ᱦᱮᱸ ᱥᱮ
ᱦᱮᱸ
ᱛᱚᱵᱮ ᱪᱟᱥ ᱨᱮ ᱡᱟᱦᱟᱸ ᱛᱤᱱᱟᱹᱜ ᱠᱷᱟᱴᱟᱣ ᱦᱩᱭᱩᱜ ᱠᱟᱱᱟ ᱦᱩᱲᱩ ᱡᱚᱠᱷᱚᱱ ᱟᱵᱚ ᱢᱮᱱᱫᱚ ᱡᱟᱦᱟᱸ ᱵᱚᱱ ᱦᱩᱲᱩ ᱫᱟᱞ ᱥᱮ ᱡᱟᱜᱮ ᱨᱟᱠᱟᱵ ᱵᱟᱲᱟ ᱪᱟᱵᱟ ᱠᱟᱛᱮᱫ, ᱱᱚᱜᱼᱚᱭ ᱡᱮ ᱟᱵᱚ ᱵᱚᱱ ᱟᱠᱷᱨᱤᱧᱮᱜᱼᱟ ᱩᱱ ᱥᱩᱚᱢᱚᱭ ᱫᱚ ᱠᱤᱱᱛᱩ ᱚᱱᱟ ᱯᱨᱚᱯᱷᱤᱴ ᱫᱚ ᱵᱟᱵᱚᱱ ᱧᱟᱢᱮᱜᱼᱟ ᱾
ᱵᱟᱵᱚᱱ ᱧᱟᱢᱫᱟ ᱩᱱ ᱥᱚᱢᱚᱭ ᱫᱚ ᱚᱱᱟ ᱠᱚ ᱯᱨᱚᱯᱷᱤᱴ ᱫᱚ ᱵᱟᱵᱚᱱ ᱧᱟᱢ ᱫᱟ ᱾ ᱞᱮᱠᱤᱱ ᱟᱵᱚ ᱟᱵᱚ ᱵᱚᱱ ᱚᱱᱟ ᱵᱚᱱ ᱟᱹᱠᱷᱨᱤᱧᱟ ᱟᱵᱚ ᱵᱚᱱ ᱟᱹᱠᱷᱨᱤᱧ ᱠᱷᱟᱡ ᱫᱚ ᱚᱱᱟ ᱨᱮᱱᱟᱜ ᱫᱟᱢ ᱵᱟᱝ ᱧᱟᱢᱚᱜᱼᱟ ᱾ ᱟᱨ ᱚᱱᱟ ᱜᱮ ᱡᱩᱫᱤ ᱟᱵᱚ ᱵᱚᱱ ᱦᱟᱛ ᱦᱟᱛᱟᱣᱟ ᱛᱚ ᱚᱱᱟ ᱨᱮᱱᱟᱜ ᱫᱟᱢ ᱫᱚ ᱟᱨᱚ ᱵᱮᱥᱤ ᱜᱮ ᱾
ᱦᱮᱸ, ᱚᱵᱚᱥᱥᱳᱭ ᱟᱵᱚ ᱥᱟᱱᱛᱟᱲ ᱛᱟᱞᱟᱨᱮ ᱚᱱᱠᱟᱱ ᱦᱚᱲ ᱢᱮᱱᱟᱜ ᱠᱚᱣᱟ ᱡᱟᱦᱟᱸᱭ ᱫᱚ ᱠᱤᱨᱤᱧ ᱠᱟᱛᱮ ᱠᱚ ᱡᱚᱢᱟ ᱾ ᱡᱟᱭᱜᱟ ᱡᱩᱢᱤ ᱵᱟᱹᱱᱩᱜ ᱛᱟᱠᱚᱣᱟ, ᱩᱱᱠᱩ ᱠᱚᱫᱚ ᱟᱹᱰᱤ ᱠᱚᱥᱴᱚ ᱛᱟᱞᱟ ᱛᱮᱠᱚ ᱛᱟᱦᱮᱱ ᱠᱟᱱᱟ ᱾
ᱠᱤᱨᱤᱧ ᱡᱚᱛᱚ ᱜᱮ ᱩᱱᱠᱩ ᱫᱚ ᱠᱤᱨᱤᱧ ᱵᱷᱚᱨᱥᱟ ᱜᱮ, ᱡᱟᱭᱜᱟ ᱦᱚᱸ ᱵᱟᱹᱱᱩᱜᱼᱟ ᱾ ᱪᱮᱫ ᱦᱚᱸ, ᱵᱟᱹᱱᱼᱟ ᱪᱟᱥᱵᱟᱥ ᱦᱚᱸ, ᱠᱤᱨᱤᱧ ᱯᱚᱭᱥᱟ ᱜᱮ ᱛᱟᱦᱮᱸ ᱠᱟᱱᱟ ᱾
ᱦᱮᱸ ᱦᱮᱸ ᱾ ᱟᱨ ᱢᱟᱱᱮ ᱩᱱᱠᱩ ᱠᱚ ᱦᱚᱲ ᱫᱚ ᱢᱟᱱᱮ ᱠᱟᱹᱢᱤ ᱠᱟᱛᱮᱫ ᱦᱚᱸ, ᱩᱱᱟᱹᱜ ᱮᱠᱴᱟ ᱢᱟᱱᱮ ᱩᱱᱠᱩ ᱠᱚᱫᱚ ᱢᱚᱱᱮ ᱠᱟᱜ ᱵᱮᱱ ᱦᱚᱲ ᱴᱷᱮᱱ ᱜᱮᱛᱚ ᱠᱚ ᱠᱷᱟᱴᱟ ᱾ ᱠᱷᱟᱴᱟᱜᱼᱟ ᱫᱤᱠᱩᱼᱪᱷᱟᱹᱛᱤᱠ ᱴᱷᱮᱱ ᱥᱮ ᱟᱵᱚ ᱥᱟᱱᱛ ᱱᱮᱛᱟᱨ ᱠᱚ ᱡᱩᱫᱤ ᱞᱟᱹᱴᱩ ᱧᱚᱜ ᱪᱟᱹᱥᱤ ᱛᱟᱦᱮᱱ ᱠᱷᱟᱱ, ᱩᱱᱤ ᱴᱷᱮᱱ ᱚᱸᱰᱮ ᱠᱷᱟᱴᱟᱣ ᱠᱟᱛᱮ ᱦᱚᱸ, ᱢᱚᱴᱟᱢᱩᱴᱤ ᱩᱱᱤᱫ ᱫᱚ ᱵᱟᱨᱚ ᱢᱟᱥ ᱜᱮ ᱠᱷᱟᱴᱟᱜ ᱦᱩᱭᱩᱜ ᱠᱟᱱᱟ ᱾ ᱢᱟᱱᱮ ᱠᱟᱨᱚᱱ ᱟᱵᱚ ᱟᱵᱚ ᱠᱚ ᱟᱵᱚ ᱠᱚᱣᱟᱜ ᱱᱟ ᱦᱳᱭ, ᱦᱮᱸ ᱦᱮᱸ ᱾
ᱵᱟᱨᱚ ᱢᱟᱥ ᱜᱮ ᱠᱷᱟᱴᱟᱜ ᱦᱩᱭᱩᱜ ᱛᱟᱭ ᱟᱨ ᱟᱵᱚ ᱠᱚᱫᱚ ᱢᱟᱱᱮ ᱪᱟᱥᱵᱥᱢᱟ ᱚᱱᱮ ᱢᱤᱫ ᱤᱭᱟᱹ ᱜᱮ ᱦᱩᱭᱩᱜᱼᱟ ᱛᱚ, ᱢᱮᱴᱟᱜ
ᱟᱪᱪᱷᱟ ᱜᱚᱝᱠᱮ ᱟᱯᱮ ᱥᱮᱱ ᱫᱚ ᱦᱮᱸ ᱵᱟᱝᱜᱮ ᱮᱴᱟᱜ ᱛᱚᱨᱯᱷᱟ ᱥᱮᱱ ᱫᱚᱞᱤᱧ ᱟᱸᱡᱚᱢ ᱟᱠᱟᱜᱼᱟ ᱡᱮ
ᱦᱮᱸ ᱾
ᱵᱟᱨ ᱥᱤᱡᱤᱱ ᱠᱚ ᱪᱟᱥ ᱵᱟᱲᱟᱭᱟ ᱾ ᱛᱚᱵᱮ ᱟᱞᱮ
ᱚᱻ, ᱚᱱᱛᱮ ᱦᱚᱸ ᱢᱤᱫ ᱥᱤᱡᱮᱱ ᱜᱮ, ᱱᱚᱛᱮ ᱦᱚᱸ ᱢᱤᱫ ᱥᱮᱱ ᱜᱮ ᱢᱤᱫ ᱥᱤᱡᱮᱱ ᱜᱮ ᱾
ᱚ, ᱴᱷᱤᱠ ᱾
ᱦᱮᱸ ᱾ ᱢᱤᱫ ᱥᱤᱡᱮᱱ ᱜᱮ ᱡᱟᱦᱟᱸ ᱥᱮᱫ ᱢᱟᱱᱮ
ᱥᱟᱺᱜᱤᱧ ᱥᱮᱱ ᱫᱟᱬᱟᱱ ᱪᱟᱞᱟᱣ ᱦᱩᱭ ᱵᱟᱲᱟᱜ ᱠᱟᱱ ᱦᱩᱭᱩᱜ ᱠᱟᱱ ᱛᱟᱦᱮᱱ ᱜᱮᱭᱟ ᱚᱱᱛᱮ ᱯᱨᱟᱭ ᱧᱮᱞ ᱦᱩᱭᱩᱜ ᱠᱟᱱ ᱛᱟᱦᱮᱱ ᱜᱮᱭᱟ, ᱟᱵᱚ ᱫᱚ ᱨᱟᱵᱟᱝ ᱫᱤᱱ ᱫᱚ ᱵᱟᱵᱚᱱ ᱛᱚᱞᱟᱭᱟ ᱥᱮ ᱵᱟᱵᱚᱱ ᱨᱚᱦᱚᱭᱟ ᱾
ᱦᱮᱸ, ᱨᱟᱵᱟᱝ ᱫᱤᱱ ᱫᱚ ᱵᱟᱝ ᱾
ᱠᱚ ᱨᱚᱦᱚᱭᱟ ᱾
ᱦᱮᱸ ᱾
ᱟᱨ ᱛᱮᱦᱮᱧ ᱜᱟᱯᱟ
ᱚᱱᱛᱮ ᱫᱚ ᱚᱱᱛᱮᱱᱟᱜ ᱤᱭᱟᱹ ᱫᱚ ᱪᱮᱫ ᱠᱚ ᱢᱮᱛᱟᱜᱼᱟ ᱚᱱᱟ ᱚᱱᱛᱮᱱᱟᱜ ᱢᱳᱣᱥᱚᱢ ᱫᱚ ᱢᱟᱱᱮ ᱟᱹᱰᱤ ᱢᱚᱸᱡᱽ ᱜᱮᱭᱟ ᱢᱟᱱᱮ ᱚᱱᱟ ᱠᱷᱟᱹᱛᱤᱨ ᱛᱮ ᱚᱱᱟ ᱫᱚ ᱵᱟᱨ ᱥᱮ ᱟᱵᱟᱨ ᱚᱱᱟ ᱢᱤᱫ ᱵᱚᱪᱷᱚᱨ ᱢᱟᱱᱮ ᱵᱟᱨ ᱫᱷᱟᱣ ᱠᱚ ᱚᱱᱟ ᱠᱚ ᱤᱭᱟᱹᱭᱮᱫ
ᱦᱮᱸ ᱦᱮᱸ
ᱪᱟᱥ ᱠᱚ
ᱦᱮᱸ ᱟᱨ ᱚᱱᱟ ᱫᱤᱥᱚᱢ ᱨᱮᱫᱚ ᱡᱟᱹᱱᱤᱡ ᱦᱮᱸ ᱚᱱᱟ ᱫᱤᱥᱚᱢ ᱨᱮᱫᱚ ᱡᱟᱹᱱᱤᱡ ᱟᱹᱞᱤᱧ ᱟᱜ ᱢᱟᱱᱮ ᱢᱚᱱᱮᱨᱮ ᱞᱟᱹᱭ ᱦᱚᱪᱚᱭᱮᱜᱼᱟ ᱚᱱᱟ ᱫᱤᱥᱚᱢ ᱨᱮ ᱡᱟᱹᱱᱤᱡ ᱡᱟᱦᱟᱸ ᱦᱩᱲᱩ ᱚᱱᱮ ᱤᱨ ᱠᱟᱛᱮᱫ ᱫᱟᱞ ᱠᱟᱛᱮᱫ ᱢᱟᱱᱮ ᱠᱚ ᱟᱹᱠᱷᱨᱤᱧ ᱫᱚ
ᱦᱩᱸ ᱦᱳᱭ
ᱚᱱᱟ ᱚᱱᱮ ᱚᱱᱟ ᱫᱤᱥᱚᱢ ᱨᱮᱫᱚ ᱡᱟᱹᱱᱤᱡ ᱢᱟᱱᱮ ᱚᱱᱛᱮ ᱨᱮᱫᱚ ᱡᱟᱹᱱᱤᱡ ᱰᱷᱮᱨ ᱠᱟᱛᱮ ᱜᱮ ᱡᱟᱹᱱᱤᱡ ᱠᱚ ᱟᱹᱠᱷᱨᱤᱧᱟ, ᱮ ᱟᱵᱚ ᱫᱤᱥᱚᱢ ᱨᱮ ᱡᱟᱦᱟᱸ ᱪᱤᱠᱟ ᱟᱹᱰᱤ ᱠᱚᱢ ᱛᱮᱵᱚᱱ ᱮᱢᱟ ᱠᱚ ᱠᱟᱱᱟ ᱾ ᱚᱱᱟ ᱫᱤᱥᱚᱢ ᱨᱮᱫᱚ ᱠᱟᱹᱴᱤᱡ ᱵᱟᱹᱲ
ᱚᱱᱛᱮ ᱫᱚ ᱵᱟᱹᱲᱛᱤ ᱜᱮ ᱵᱟᱹᱲᱛᱤ ᱜᱮ
ᱦᱮᱸ ᱦᱮᱸ ᱚᱱᱟ ᱚᱱᱟ ᱜᱮᱞᱤᱧ ᱞᱟᱹᱭ ᱮᱫᱟ ᱚᱱᱛᱮ ᱫᱚ ᱡᱟᱹᱱᱤᱡ ᱵᱟᱹᱲᱛᱤ ᱜᱮ
ᱦᱮᱸ
ᱚᱱᱟ ᱛᱟᱪᱷᱟᱲᱟ ᱦᱚᱭᱛᱳ ᱪᱷᱳᱴᱳ ᱧᱚᱜ ᱪᱟᱹᱥᱤ ᱫᱚ ᱪᱟᱥ ᱠᱮᱫᱟᱭ ᱵᱚᱪᱷᱚᱨ ᱫᱤᱱ ᱡᱚᱢ ᱯᱩᱨᱟᱹᱣ ᱦᱩᱭᱩᱜ ᱛᱟᱭᱟ ᱟᱨ ᱢᱚᱴᱟᱢᱩᱴᱤ ᱞᱟᱴᱩ ᱧᱚᱜ ᱪᱟᱹᱥᱤ ᱫᱚ ᱢᱟᱱᱮ ᱩᱱᱟᱹᱜ ᱠᱚᱥᱴᱚ ᱤᱭᱟᱹ ᱠᱟᱛᱮᱫ ᱥᱤ ᱵᱟᱲᱟ ᱠᱟᱛᱮᱫ ᱥᱟᱨ ᱠᱚ ᱮᱢ ᱵᱟᱲᱟ ᱠᱟᱛᱮᱫ ᱡᱩᱫᱤ ᱩᱱᱤᱭᱟᱜ ᱚᱱᱟ ᱯᱨᱚ ᱯᱷᱤᱴ ᱵᱟᱝ ᱦᱩᱭᱩᱜ ᱛᱟᱭᱟ ᱥᱮ ᱡᱚᱢ ᱯᱩᱨᱟᱹᱣ ᱡᱚᱢ ᱯᱩᱨᱟᱹᱣ ᱞᱮᱠᱟ ᱪᱟᱥ ᱞᱮᱠᱷᱟᱱ ᱫᱚ ᱢᱚᱴᱟᱢᱩᱴᱤ ᱩᱱᱤᱭᱟᱜ ᱫᱚ ᱯᱷᱟᱭᱫᱟ ᱜᱮ ᱦᱩᱭᱩᱜ ᱛᱟᱭᱟ ᱠᱚᱢ ᱠᱷᱚᱨᱚᱪ ᱛᱮ ᱦᱮᱸ ᱥᱮ ᱠᱚᱢ ᱠᱷᱚᱨᱚᱪ ᱛᱮ ᱪᱟᱥ-ᱟᱭ ᱮᱨᱯᱚᱨ ᱯᱷᱚᱞᱟᱯᱷᱚᱞ ᱦᱚᱸ ᱠᱚᱢᱮ ᱧᱟᱢᱟ ᱡᱚᱢ ᱯᱩᱨᱟᱹᱜ ᱞᱮᱠᱟ ᱟᱨ ᱱᱚᱣᱟ ᱫᱚ ᱩᱱᱟᱹᱜ ᱞᱟᱹᱴᱩ ᱪᱟᱹᱥᱤ ᱦᱩᱭ.. ᱩᱱᱟᱹᱜ ᱞᱟᱹᱴᱩ ᱪᱟᱹᱥᱤ ᱦᱩᱭ ᱠᱟᱛᱮᱜ ᱦᱩᱸ ᱦᱩᱸ ᱟᱨ ᱱᱚᱣᱟ ᱫᱚ ᱪᱟᱥᱟᱭ ᱩᱱᱟᱹᱜ ᱞᱟᱹᱴᱩ ᱪᱟᱥᱤ ᱢᱟᱱᱮ ᱩᱱᱟᱹᱜ ᱠᱷᱟᱴᱟᱣ ᱠᱟᱛᱮᱫ ᱪᱟᱥᱟᱭ ᱟᱨ ᱮᱨᱯᱚᱨ ᱩᱱᱟᱹᱜ ᱠᱤᱪᱷᱩ ᱦᱮᱱ ᱛᱮᱱ ᱠᱚᱭ ᱮᱢᱟᱣᱟᱜᱼᱟ ᱟᱨ ᱟᱵᱚᱣᱟᱜ ᱱᱚᱣᱟ ᱠᱟᱲᱟ ᱰᱟᱹᱝᱨᱤ ᱡᱟᱦᱟᱸ ᱢᱮᱱᱫᱚ ᱜᱩᱨᱤᱡ ᱮᱫ ᱫᱚᱠᱚ ᱚᱱᱟ ᱜᱩᱨᱤᱡ ᱛᱮᱦᱚᱸ ᱩᱱᱟᱹᱜ ᱮᱠᱴᱟ ᱦᱮᱸ ᱩᱱᱟᱹᱜ ᱮᱠᱴᱟ ᱫᱚ ᱵᱟᱭ ᱜᱚᱴᱟ ᱠᱷᱮᱛ ᱫᱚ ᱮᱢ ᱥᱚᱢᱵᱷᱚᱵᱽ ᱵᱟᱝ ᱠᱟᱱᱟ ᱛᱚ ᱠᱤᱪᱷᱩ ᱠᱤᱪᱷᱩ ᱠᱷᱮᱛ ᱜᱮᱢ ᱮᱢᱟᱦᱟᱜᱼᱟ
ᱜᱚᱴᱟ ᱫᱚ ᱮᱱᱛᱮ ᱟᱹᱰᱤ ᱰᱷᱮᱨ ᱞᱟᱜᱟᱜ ᱠᱟᱱᱟ ᱛᱚ ᱤᱱᱟᱹᱜ
ᱩᱸᱦᱩᱸ
ᱛᱷᱚᱲᱟ ᱛᱷᱚᱲᱟ ᱜᱮ ᱡᱚᱛᱚ ᱨᱮ ᱞᱟᱜᱟᱜᱼᱟ
ᱛᱟᱪᱷᱟᱲᱟ ᱩᱱᱤᱭᱟᱜ ᱫᱚ ᱟᱨ ᱡᱟᱦᱟᱸᱭ ᱞᱟᱹᱴᱩ ᱪᱟᱹᱥᱤ ᱢᱮᱱ ᱠᱮᱫ ᱫᱚᱞᱤᱧ ᱦᱟᱸᱜ ᱩᱱᱠᱩ ᱛᱚ ᱢᱟᱱᱮ ᱫᱚᱦᱚ ᱢᱟᱱᱮ ᱥᱮᱭ ᱩᱱᱟᱹᱜ ᱩᱱᱟᱹᱜ ᱜᱟᱱ ᱦᱩᱲᱩ ᱫᱚᱦᱚ ᱠᱟᱛᱮᱫ ᱦᱚᱸᱛᱚ ᱥᱮ ᱵᱮᱠᱟᱨᱚᱜ ᱛᱟᱭᱟ ᱢᱟᱨᱮ ᱜᱤᱰᱤᱜ ᱛᱟᱭᱟ ᱩᱱᱤ
ᱢᱟᱨᱮᱜ ᱛᱟᱭᱟ ᱚᱱᱟ ᱦᱚᱸ ᱟᱹᱠᱷᱨᱤᱧ ᱟᱹᱠᱷᱨᱤᱧᱚᱜ ᱚᱱᱟ ᱦᱚᱸ ᱢᱟᱨᱮᱜ ᱛᱟᱭᱟ ᱚᱱᱟ ᱦᱚ ᱟᱹᱠᱷᱨᱤᱧ ᱪᱷᱟᱲᱟ ᱩᱯᱟᱹᱭ ᱜᱮ ᱵᱟᱹᱱᱩᱜ ᱢᱟᱨᱮ ᱞᱮᱱᱠᱷᱟᱱ ᱦᱮᱸ ᱦᱮᱸ
ᱢᱟᱨᱮ ᱞᱮᱱᱠᱷᱟᱡ ᱯᱚᱨᱮ ᱢᱟ ᱡᱚᱢ ᱦᱚᱸᱛᱚ ᱵᱟᱭ ᱥᱟᱵᱟᱜᱼᱟ ᱟᱨ ᱦᱮᱣᱮᱨ ᱦᱮᱣᱮᱨ ᱯᱟᱞᱮ ᱵᱩᱡᱩᱜᱼᱟ ᱚᱱᱟ ᱠᱚᱫᱚ
ᱦᱮᱸ
ᱟᱫᱚ ᱡᱚᱢ ᱠᱚᱫᱚ ᱵᱟᱝ ᱦᱩᱭ ᱟᱠᱟᱱᱟ ᱚᱱᱟ ᱠᱚᱫᱚ ᱱᱟᱦᱟᱜ ᱢᱟᱨᱮ ᱦᱩᱲᱩ ᱫᱚ ᱚᱱᱠᱟ ᱫᱚ ᱵᱟᱝ ᱫᱚᱦᱚ ᱵᱟᱲᱟ ᱦᱩᱭ ᱟᱠᱟᱱᱟ ᱮᱱᱛᱮ ᱨᱮᱦᱚᱸ ᱢᱚᱱᱮᱨᱮ ᱞᱟᱹᱭ ᱮᱜᱼᱟᱭ ᱡᱟᱹᱱᱤᱡ ᱦᱮᱣᱮᱨ ᱦᱮᱣᱮᱨ ᱵᱩᱡᱩᱜᱼᱟ
ᱦᱮᱸ ᱵᱚᱞᱮ ᱢᱟᱨᱮ ᱦᱩᱲᱩ ᱤᱭᱟᱹ ᱞᱮᱠᱷᱟᱡ ᱫᱚ ᱚᱱᱟ ᱫᱚ ᱡᱚᱢ ᱨᱮᱦᱚᱸ ᱵᱟᱝ ᱤᱱᱠᱟᱹ ᱢᱚᱸᱡᱽ ᱚᱱᱟ ᱫᱚ ᱟᱹᱠᱷᱨᱤᱧ ᱛᱮᱜᱮ ᱦᱩᱭᱩᱜ ᱛᱟᱢᱟ ᱱᱟᱣᱟᱱᱟᱜ ᱟᱨᱡᱟᱣ ᱞᱮᱠᱷᱟᱡ ᱫᱚ ᱢᱮᱱᱟᱢ ᱚᱱᱟ ᱫᱚ ᱟᱹᱠᱷᱨᱤᱧ ᱠᱟᱜᱼᱟ
ᱦᱩᱸ ᱦᱩᱸ
ᱱᱟᱣᱟᱱᱟᱜ ᱦᱮᱡ ᱞᱮᱠᱷᱟᱡ
ᱟᱪᱪᱷᱟ ᱜᱚᱝᱠᱮ ᱟᱯᱮ ᱥᱮᱱ ᱫᱚ ᱢᱟᱱᱮ ᱪᱮᱫ ᱞᱮᱠᱟ ᱟᱨ ᱪᱮᱫ ᱠᱤᱨᱤᱧ ᱟᱠᱠᱷᱨᱤᱧ ᱫᱚ ᱦᱩᱭᱩᱜᱼᱟ ᱢᱟᱱᱮ ᱚᱲᱟᱜ ᱚᱲᱟᱜ ᱜᱮᱠᱚ ᱦᱮᱡ ᱟᱯᱮᱭᱟ ᱥᱮᱯᱮ ᱤᱫᱤ ᱟᱠᱚᱣᱟ?
ᱵᱟᱝ ᱪᱟᱞᱟᱜ ᱦᱩᱭᱩᱜᱼᱟ ᱾